ᱦᱳᱭ ᱜᱚᱝᱠᱮ ᱥᱟᱹᱜᱩᱱ ᱥᱮᱫᱟᱜ᱾
ᱦᱮᱸ ᱥᱟᱹᱜᱩᱱ ᱥᱮᱛᱟᱜ ᱡᱚᱦᱟᱨ ᱜᱮ᱾
ᱦᱳᱭ ᱡᱚᱦᱟᱨ ᱜᱮ ᱨᱚᱲ ᱠᱚ ᱯᱩᱥᱴᱟᱹᱣ ᱥᱟᱺᱦᱤᱡ ᱟᱸᱡᱚᱢᱚᱜ ᱠᱟᱱᱟ᱾
ᱦᱮᱸ ᱦᱮᱸ ᱯᱩᱥᱴᱟᱹᱣ ᱜᱮ ᱟᱸᱡᱚᱢᱚᱜ ᱠᱟᱱᱟ ᱤᱱᱟᱟᱹᱜ ᱜᱮ ᱟᱸᱡᱚᱢᱚᱜ ᱠᱟᱱᱟ ᱥᱮ ᱵᱟᱝ ᱦᱟᱸᱜ
ᱦᱮ ᱟᱢᱟᱜ ᱦᱚᱸ ᱟᱸᱡᱚᱢᱚᱜ ᱠᱟᱱᱟ ᱟᱸᱡᱚᱢ ᱫᱚ᱾
ᱦᱮᱸ
ᱛᱟᱦᱞᱮ ᱫᱟᱹᱛᱟᱹᱱᱤ ᱵᱟᱲᱟ ᱦᱩᱭ ᱱᱟᱥᱮ ᱟᱯᱮ
ᱱᱚᱜᱼᱚᱭ ᱦᱟᱜ ᱫᱩᱛᱟᱹᱱᱤ ᱦᱩᱭᱩᱜ ᱠᱟᱱᱟ ᱦᱟᱸᱜ ᱦᱮᱜ ᱦᱩᱭ ᱠᱟᱱᱟ ᱢᱟᱴᱷ ᱠᱟᱹᱴᱤᱡ ᱟ ᱫᱟᱹᱛᱟᱹᱱᱤ ᱦᱚᱸ ᱫᱟᱹᱛᱟᱹᱱᱤ ᱠᱚᱨᱟᱣ ᱦᱩᱭᱩᱜ ᱠᱟᱱᱟ
ᱟᱪᱪᱷᱟ ᱟᱯᱮ ᱫᱚ ᱚᱠᱟ ᱠᱚᱨᱮ ᱯᱮ ᱦᱩᱛᱚᱢᱚ ᱛᱟᱦᱮᱱᱟ ᱱᱚᱝᱠᱟ ᱰᱷᱚᱠᱚᱡ ᱠᱚᱞ ᱠᱚᱨᱮ ᱥᱮ ᱤᱭᱟᱹ ᱠᱚ ᱢᱮᱱᱟᱜ ᱛᱟᱯᱮ ᱯᱮ ᱞᱟᱹᱴᱩ ᱜᱟᱹᱰᱭᱟᱹ ᱠᱚ ᱢᱮᱱᱟᱜᱼᱟ
ᱰᱚᱠᱚᱡ ᱠᱚ ᱨᱮᱜᱮ ᱦᱟᱸᱜ ᱡᱟᱦᱟᱸ ᱴᱤᱯ ᱠᱚᱞ ᱠᱚ ᱢᱮᱛᱟᱜ ᱠᱟᱱᱟ ᱦᱟᱸ ᱰᱚᱠᱚᱡ ᱠᱚᱞ ᱨᱮᱜᱮ ᱦᱟᱸᱜ
ᱧᱩᱛᱩᱢ ᱠᱚᱫᱚ ᱦᱟᱸᱜ ᱟᱫᱚ ᱟᱯᱮ ᱚᱱᱟ ᱠᱚᱨᱮ ᱜᱮ ᱦᱟᱸᱜ ᱪᱮᱫ ᱠᱚ ᱠᱚ ᱢᱮᱱᱟᱜᱼᱟ?
ᱟᱞᱮ ᱨᱮ ᱜᱟᱹᱰᱭᱟᱹ ᱢᱮᱱᱟᱜᱼᱟ ᱜᱟᱹᱰᱭᱟᱹ ᱠᱚᱫᱚ ᱵᱟᱝ ᱛᱟᱦᱮᱸ ᱠᱟᱱᱟ ᱦᱩᱰᱤᱧ ᱦᱩᱰᱤᱧ ᱦᱩᱤᱧᱚᱜ ᱰᱚᱵᱷᱟᱜ ᱠᱚ ᱛᱟᱦᱮᱸ ᱠᱟᱱᱟ ᱛᱟᱦᱮᱸᱱᱟ ᱚᱱᱟ ᱠᱚᱨᱮ ᱫᱚ ᱚᱱᱟ ᱠᱚᱨᱮ ᱜᱮ ᱞᱟᱦᱟ ᱛᱮᱫᱚ ᱛᱩᱯᱩ ᱵᱟᱲᱟ ᱠᱚ ᱦᱩᱭᱩᱜ ᱠᱟᱱ ᱛᱟᱦᱮᱱᱟ ᱨᱮᱭᱟᱲᱚᱜ ᱦᱩᱭᱩᱜ ᱠᱟᱱ ᱛᱟᱦᱮᱱᱟ ᱚᱱᱟ ᱠᱚ ᱛ ᱠᱚᱨᱮ ᱜᱮ ᱛᱚ ᱢᱤᱫᱴᱮᱱ ᱦᱟᱸᱜ ᱞᱟᱹᱴᱩ ᱧᱚᱜ ᱠᱚ ᱞᱟ ᱠᱟᱜ ᱞᱮᱭᱟ᱾ ᱟᱫᱚ ᱚᱸᱰᱮ ᱜᱮᱞᱮ ᱪᱟᱟᱞᱣ ᱵᱟᱲᱟᱜᱼᱟ ᱱᱮᱛᱟᱨ ᱫᱚ ᱦᱩᱛᱩᱢᱚᱜ ᱦᱚᱸ ᱟᱨ ᱛᱩᱯᱩ ᱵᱟᱲᱟ ᱠᱚᱟᱜ ᱦᱚᱸ
ᱦᱮᱸ ᱦᱩᱸ ᱟᱞᱮ ᱥᱮᱱ ᱫᱚ ᱱᱚᱚᱱᱠᱟ ᱢᱟᱨᱟᱝ ᱜᱟᱹᱰᱭᱟᱹ ᱫᱚ ᱵᱟᱹᱱᱩᱜ ᱟᱠᱟᱫᱟ ᱟᱞᱮ ᱛᱳ ᱨᱮᱫᱚ ᱦᱟᱸᱜ ᱪᱟᱹᱨᱤᱫᱤᱠᱟᱹ ᱜᱚᱴᱟ ᱦᱟᱸᱜ ᱢᱟᱴᱷ ᱜᱮ ᱢᱮᱱᱟᱜ ᱠᱟᱫᱟ ᱟᱫᱚ ᱚᱱᱠᱟ ᱜᱟᱹᱰᱭᱟᱹ ᱫᱚ ᱦᱟᱸᱜ ᱵᱟᱹᱱᱩᱜ ᱠᱟᱫᱟ ᱟᱫᱚ ᱦᱟᱸᱜ ᱢᱤᱫᱴᱮᱱ ᱟᱞᱮ ᱟᱹᱛᱩ ᱠᱷᱚᱱ ᱠᱚᱨᱟᱣ ᱞᱮᱫ ᱞᱮ ᱢᱚᱱᱮᱭ ᱠᱟᱱ ᱛᱟᱦᱮᱱ ᱜᱮᱭᱟ ᱠᱞᱟᱵ ᱯᱟᱦᱴᱟ ᱚᱱᱟ ᱫᱚ ᱦᱟᱸᱜ ᱡᱟᱦᱟᱸᱭᱟᱜ ᱠᱷᱮᱛ ᱠᱟᱱᱟ ᱚᱱᱟ ᱟᱹᱛᱩ ᱥᱩᱨ ᱨᱮ ᱢᱤᱫᱴᱮᱱ ᱟᱹᱰᱤ ᱢᱟᱨᱟᱝ ᱠᱷᱮᱛ ᱢᱮᱱᱟᱜ-ᱟ ᱚᱱᱟ ᱫᱚ ᱮᱴᱟᱜ ᱡᱟᱹᱛᱤᱭᱟᱜ ᱠᱷᱮᱛ ᱠᱟᱱᱟ ᱩᱱᱤᱭᱟᱜ ᱚᱱᱟ ᱵᱟᱭ ᱮᱢᱚᱜ ᱠᱟᱱᱟ ᱟᱨᱠᱤ ᱦᱟᱛᱟᱣ ᱞᱟᱹᱜᱤᱫ ᱛᱮᱫᱚ ᱚᱱᱟ ᱠᱟᱨᱚᱱ ᱛᱮ ᱦᱟᱸᱜ ᱦᱚᱸ ᱟᱨ ᱵᱟᱝ ᱦᱩᱭ ᱠᱟᱱᱟ ᱮᱴᱟᱜ ᱦᱟᱛᱟᱣ ᱨᱮᱭᱟᱜ ᱟᱫᱚ ᱦᱟᱸᱜ ᱪᱟᱞᱟᱜ ᱠᱟᱱᱟ ᱠᱟᱱ ᱜᱮᱭᱟ ᱦᱟ ᱢᱤᱫᱴᱮᱱ ᱜᱟᱹᱭᱟᱹ ᱵᱮᱱᱟᱣ ᱨᱮᱭᱟᱜ ᱫᱚ
ᱦᱮᱸ ᱵᱟᱝ ᱚᱱᱠᱟ ᱢᱤᱫᱴᱮᱱ ᱟᱛᱳ ᱨᱮ ᱢᱤᱫᱴᱮᱱ ᱛᱟᱦᱮᱟᱸᱱ ᱠᱷᱟᱡ ᱫᱚ ᱵᱷᱷᱟᱞᱤᱜᱼᱟ ᱚᱱᱠᱟ ᱦᱚᱸ ᱟᱫᱚ ᱛᱩᱯᱩ ᱵᱟᱲᱟ ᱠᱚᱨᱮᱦᱚᱸ ᱥᱟᱶᱛᱮ ᱦᱚᱸᱜᱼᱚᱭ ᱦᱟᱹᱠᱩ ᱠᱚ ᱟᱲᱟᱜ ᱠᱚ ᱦᱟᱠᱩ
ᱦᱩᱸ ᱦᱸ ᱦᱩᱸ ᱚ ᱢᱤᱫᱴᱮᱱᱛᱳ ᱠᱷᱚᱱ ᱢᱟ ᱜᱟᱹᱰᱤ ᱛᱟᱦᱮᱸᱞᱱᱠᱷᱟᱱ ᱢᱟ ᱦᱜ ᱵᱷᱟᱜᱮ ᱜᱮᱭᱟ᱾ ᱟᱭᱢᱟ ᱞᱮᱠᱟᱱᱟᱜ ᱠᱟᱹᱢᱤᱮᱢ ᱵᱮᱵᱚᱦᱟᱨ ᱫᱟᱲᱮᱭᱟᱜᱼᱟ
ᱚᱭ ᱦᱚᱸᱜᱼᱚᱭ ᱡᱮ ᱟᱵᱚ ᱫᱚ ᱞᱩᱜᱽᱲᱤᱡ ᱞᱟᱵ ᱫᱚᱢᱮᱵᱚᱱ ᱪᱷᱟᱯᱟᱭ ᱛᱟᱵᱚᱱᱟ ᱥᱮ ᱵᱟᱦᱟ ᱠᱚᱨᱮ ᱥᱚᱨᱦᱟᱭ ᱯᱩᱡᱟᱹ ᱯᱟᱥ ᱥᱟ ᱠᱚᱨᱮ ᱡᱟᱦᱟᱱᱟᱜ ᱨᱮᱜᱮ ᱟᱫᱚ ᱚᱱᱟ ᱥᱟᱯᱟ ᱠᱚᱦᱚᱸ ᱚᱱᱠᱟ ᱜᱟᱹᱰᱤ ᱧᱚᱜ ᱛᱟᱦᱮᱱ ᱠᱷᱟ ᱫᱚ ᱴᱟᱴᱼᱼ ᱚᱱᱠᱟ ᱦᱩᱭ ᱠᱚᱜᱼᱟ ᱡᱚᱵᱮ ᱵᱟᱲᱟ ᱠᱮᱜᱽ ᱟᱢ ᱟᱨ ᱦᱚᱸᱜᱼᱚᱭ ᱡᱟᱦᱟᱸ ᱫᱟᱜ ᱛᱩᱫᱩᱜ ᱠᱟᱱᱟ ᱞᱟᱛᱟᱨ ᱠᱷᱚᱡ ᱚᱱᱟ ᱫᱟᱜ ᱛᱮᱫᱚ ᱛᱤᱱ ᱜᱷᱟᱹᱲᱤᱡ ᱮᱢ ᱟᱹᱩᱵᱟᱵᱟ
ᱦᱮᱸ ᱚᱱᱟ ᱫᱚ ᱦᱟᱸᱜ ᱴᱤᱯ ᱢᱮ ᱴᱟᱭᱤᱢ ᱞᱟᱜᱟᱜᱼᱟ ᱚᱱᱟ ᱫᱚ
ᱦᱮᱸ ᱟᱭᱢᱟ ᱚᱠᱛᱚ ᱠᱚ ᱞᱟᱜᱟᱜᱼᱟ᱾ ᱦᱚᱸ ᱚᱱᱟ ᱠᱚᱫᱚ ᱛᱮ ᱡᱟᱦᱟᱸ ᱚᱱᱟ ᱰᱷᱚᱠᱚᱡᱟᱜ ᱛᱚ ᱟᱫᱚ ᱫᱚᱢᱮ ᱤᱭᱟᱹᱜᱼᱟ ᱟᱹᱰᱤ ᱜᱷᱴᱤᱡ ᱰᱷᱚᱠᱚᱡ ᱵᱟᱲᱟ ᱦᱩᱭᱩᱜᱼᱟ᱾ ᱟᱪ ᱡᱟᱦᱟᱸ ᱚᱱᱟ ᱞᱤᱱ ᱠᱟᱛᱮ ᱦᱮᱸ ᱟᱡ ᱡᱟᱦᱟ ᱱᱚᱜᱼᱚᱭ ᱚᱠᱛᱚ ᱠᱚᱨᱮ ᱚᱠᱛᱚ ᱚᱠᱛᱚ ᱠᱚ ᱱᱚᱜᱼᱚᱭ ᱡᱟᱦᱟᱸ ᱠᱚᱨᱮ ᱫᱟᱜ ᱠᱚᱠᱚ ᱟᱲᱟᱜ ᱵᱟᱲᱟᱜᱭᱟ ᱚᱱᱟ ᱠᱚᱨᱮ ᱫᱚ ᱢᱤᱫ ᱚᱠᱛᱚ ᱜᱮ ᱚᱱᱠᱟ ᱦᱮᱡ ᱵᱟᱲᱟᱜ ᱟᱛᱚ ᱟᱫᱚ ᱥᱟᱨᱟᱠᱷᱚᱱ ᱫᱚ ᱵᱟᱝ
ᱦᱩᱸ ᱦᱩᱸ ᱢᱟᱛᱚ ᱴᱟᱭᱤᱢ ᱴᱟᱭᱤᱢ ᱴᱟᱭᱢ ᱦᱤᱡᱩᱜ ᱠᱟᱱ
ᱮ ᱱᱚᱜᱼᱚᱭ ᱱᱤᱭᱟᱹ ᱫᱚ ᱦᱩᱞ ᱢᱟᱦᱟ ᱥᱮᱴᱮᱨᱚᱜ ᱠᱟᱱᱟ ᱦᱟᱸᱜ ᱟᱨ ᱠᱤᱪᱷᱩ ᱫᱤᱱ ᱯᱚᱨ ᱜᱮ ᱛᱟᱦᱞᱮ ᱦᱩᱞ ᱢᱟᱦᱟ ᱫᱚ ᱪᱮᱫ ᱞᱮᱠᱟ ᱯᱮ ᱢᱟᱱᱟᱣ ᱵᱟᱲᱟᱭᱟ ᱟᱯᱮ ᱫᱚ
ᱩᱢᱟ ᱫᱚ ᱱᱤᱭᱟᱹ ᱠᱚᱨᱮ ᱫᱚ ᱵᱷᱟᱜᱮ ᱜᱮ ᱢᱟᱱᱟᱣ ᱦᱩᱭᱩᱜᱼᱟ ᱟᱫᱚ ᱦᱟᱸᱜ ᱱᱤᱭᱟᱹ ᱵᱟᱨ ᱜᱮ ᱪᱮᱫ ᱞᱮᱠᱟ ᱦᱟᱸᱜ ᱱᱛᱮ ᱵᱮᱯᱟᱨ ᱥᱮ ᱪᱟᱞᱟᱣ ᱠᱟᱱᱟ ᱟ ᱟᱞᱮ ᱱᱤᱭᱟᱹ ᱠᱚᱨᱮ ᱢᱟᱜ ᱥᱟᱸᱜ ᱢᱮᱥᱟ ᱠᱟᱛᱮ ᱠᱚᱨᱟᱣ ᱦᱩᱭᱩᱜᱼᱟ ᱢᱤᱫ ᱡᱟᱭᱜᱟ ᱨᱮ ᱟᱫᱚ ᱱᱤᱭᱟᱹ ᱵᱟᱨᱮ ᱫᱚ ᱦᱟᱸᱜ ᱠᱷᱚᱵᱚᱨ ᱠᱚᱦᱟᱸᱜ ᱩᱱᱟᱹᱜ ᱠᱟᱹᱴᱤᱡ ᱵᱟᱹᱧ ᱧᱟᱢ ᱟᱠᱟᱫᱟ ᱠᱚᱨᱟᱣ ᱫᱚᱠᱚ ᱠᱚᱨᱟᱣ ᱜᱮᱭᱟ ᱦᱟᱸᱜ ᱱᱤᱭᱟᱹᱵᱟᱨ ᱡᱟᱦᱟᱸᱭ ᱢᱮᱱᱟᱜ ᱠᱚᱣᱟ ᱠᱚᱢᱤᱴᱤᱭ ᱠᱚᱢᱤᱴᱤ ᱦᱚᱸ ᱵᱟᱝ ᱠᱩᱞᱤ ᱦᱩᱭ ᱟᱠᱟᱱᱟ ᱥᱮ ᱠᱚ ᱥᱟᱯᱲᱟᱣ ᱮᱫᱟ ᱢᱮᱱᱛᱮ
ᱦᱮᱸ
ᱟᱯᱮ ᱚᱱᱟ ᱠᱚᱨᱮ ᱦᱚᱸ ᱪᱮᱫ ᱞᱮᱠᱟ ᱠᱚ ᱢᱟᱱᱟᱣᱮᱫᱫᱟ
ᱦᱮᱸ ᱟᱞᱮ ᱫᱚ ᱢᱟᱱᱟᱣ ᱜᱮ ᱛᱟᱦᱮᱱ ᱠᱚ ᱜᱚᱝᱠᱮ ᱱᱚᱰᱮ ᱫᱚ ᱵᱷᱷᱟᱞᱤ ᱜᱮ ᱱᱚᱣᱟ ᱥᱩᱨ ᱥᱩᱯᱩᱨ ᱡᱟᱦᱟᱸ ᱛᱤᱱᱟᱹᱜ ᱱᱚᱣᱟ ᱠᱚᱨᱮ ᱥᱟᱱᱛᱟᱲ ᱟᱹᱛᱩ ᱠᱚ ᱢᱮᱱᱟᱜᱼᱟ ᱟᱫᱚ ᱞᱟᱦᱟ ᱠᱚᱨᱮᱜ ᱞᱟᱹᱭ ᱵᱟᱲᱟ ᱦᱩᱭᱩᱜᱼᱟ ᱟᱫᱚ ᱟᱹᱛᱩ ᱟᱹᱛᱩᱩᱨ ᱨᱮ ᱱᱚᱝᱠᱟᱞᱮ ᱢᱤᱫ ᱦᱚᱲ ᱜᱟᱱᱞᱮ ᱫᱚᱦᱚ ᱠᱟᱠᱚᱣᱟ ᱧᱮᱞ ᱵᱟᱜᱟᱣ ᱞᱟᱹᱜᱤᱫ ᱟᱫᱚ ᱩᱱᱠᱩ ᱜᱮ ᱠᱟᱹᱢᱤ ᱦᱮᱸ ᱠᱟᱹᱢᱤ ᱨᱮᱱᱟᱜ ᱚᱱᱠᱟ ᱵᱷᱟᱨ ᱠᱚᱞᱮ ᱮᱢᱟ ᱠᱚ ᱛᱟᱦᱮᱱᱟ ᱡᱮ ᱟᱯᱮᱜᱮ ᱧᱮᱞ ᱜᱩᱴᱤᱣ ᱠᱚᱯ ᱥᱚᱵᱛᱚ ᱠᱚ ᱫᱚ ᱪᱟᱞᱟᱣ ᱵᱟᱝ ᱜᱟᱱᱚᱜᱼᱟ ᱛᱚ ᱦᱮᱸ ᱥᱩᱨ ᱥᱩᱯᱩᱨ ᱟᱛᱳ ᱛᱚ ᱥᱩᱨ ᱠᱚᱫᱚᱞᱮ ᱪᱟᱞᱟᱜ ᱜᱮᱭᱟ ᱞᱟᱹᱭᱴᱚ ᱛᱮᱱ ᱜᱮᱞᱮ ᱛᱤᱨᱞᱟᱹ ᱦᱚᱯᱚᱱ ᱠᱚ ᱥᱟᱶ ᱛᱮᱹ ᱢᱟᱹᱭ ᱵᱟᱹᱵᱩ ᱛᱮᱠᱚ ᱢᱮᱱ ᱢᱮᱱ ᱫᱚᱦᱚ ᱢᱮᱱᱟᱜᱼᱟ ᱡᱮ ᱥᱟᱱᱟᱢ ᱦᱚᱲ ᱜᱮ ᱮᱱ ᱦᱤᱞᱳᱜ ᱫᱚ ᱪᱟᱞᱟᱜ ᱛᱟᱵᱚᱱ ᱯᱮ ᱥᱮᱞᱮᱫᱚᱜ ᱛᱟᱵᱚᱱ ᱯᱮ ᱧᱮᱞ ᱥᱮᱰᱟᱭ ᱛᱟᱵᱚᱱ ᱯᱮ ᱟᱵᱚᱨᱮᱱ ᱱᱩᱠᱤᱱ ᱵᱚᱸᱜᱟᱼᱵᱩᱨᱩ ᱵᱚᱸᱜᱟᱼᱵᱩᱨᱩ ᱛᱮᱵᱚᱱ ᱢᱟ, ᱱ ᱛᱮᱵᱚᱱ ᱢᱟᱱᱟᱣ ᱠᱤᱱᱟ ᱟᱨᱠᱤ ᱥᱮ ᱵᱚᱸᱜᱟ ᱛᱟᱞᱟ ᱠᱟᱱᱟ ᱠᱤᱱ ᱟᱭᱢᱟ ᱠᱤᱱ ᱟᱵᱚᱣᱟᱜ ᱡᱟᱹᱛᱤ ᱞᱟᱹᱜᱤᱜ ᱟᱵᱚᱣᱟᱜ ᱩᱸ ᱥᱟᱱᱛᱟᱲ ᱦᱚᱲ ᱠᱚ ᱞᱟᱹᱜᱤᱜ ᱩᱱᱠᱩ ᱛᱮ ᱠᱷᱚᱱ ᱵᱚᱱ ᱩᱨᱩ-ᱩ-ᱩᱨᱩ-ᱩ-ᱩ-ᱩᱯᱩᱨᱩᱢᱚᱜ ᱠᱟᱱᱟ ᱛᱚ ᱩᱱᱠᱤᱱ ᱫᱚ ᱚᱱᱠᱟ ᱢᱟᱱᱟᱣ ᱵᱟᱲᱟ ᱠᱤᱱ ᱦᱮᱭᱚᱜ ᱜᱮᱭᱟ ᱵᱚᱸᱜᱟ-ᱵᱩᱨᱩ ᱞᱮᱠᱟᱜᱮ ᱟᱪᱪᱷᱟ ᱢᱟᱹᱭ ᱦᱚᱭ ᱦᱩᱞ ᱢᱟᱦᱟᱨᱮ ᱱᱚᱜᱚᱭ ᱧᱮᱞᱚᱜ ᱠᱟᱱᱟ ᱟᱵᱚ ᱵᱚᱸᱜᱟ ᱵᱩᱨᱩ ᱥᱟᱶᱛᱮ ᱦᱚᱜᱚᱭ ᱡᱮᱢᱚᱱ ᱮᱱᱮᱡ ᱥᱮᱨᱮᱧ ᱵᱚᱱ ᱫᱚᱦᱚᱭ ᱫᱟ ᱟᱫᱚ ᱮᱱᱮᱡ ᱥᱮᱨᱮᱧ ᱟᱵᱚᱣᱟᱜ ᱮᱱᱮᱡ ᱥᱮᱨᱮᱧ ᱢᱟ ᱛᱟᱦᱮᱱ ᱡᱟᱦᱟ ᱞᱟᱹᱭ ᱞᱟᱠᱪᱟᱨ ᱠᱚᱨᱮ ᱢᱮᱱᱟᱜ ᱛᱟᱵᱚᱱᱟ ᱚᱱᱟ ᱥᱟᱶ ᱱᱚᱜᱼᱚᱭ ᱟᱨᱚ ᱮᱴᱟᱜ ᱠᱚᱨᱮ ᱧᱮᱞᱚᱜ ᱠᱟᱱᱟ ᱡᱮ ᱢᱟᱹᱭᱤᱠ ᱠᱚᱠᱚ ᱪᱟᱹᱞᱩᱭᱫᱟ ᱥᱮ ᱚᱞᱜᱮᱥᱴᱟᱨ ᱡᱟᱦᱟᱸ ᱠᱚ ᱢᱮᱛᱟᱜ ᱠᱟᱱ ᱦᱮᱸ ᱚᱱᱟ ᱚᱞᱜᱮᱥᱴᱟᱨ ᱠᱚᱸ ᱦᱳᱭᱳᱜ ᱠᱟᱱᱟ ᱚᱱᱟ ᱠᱚᱫᱚ ᱜᱚᱝᱠᱮ ᱟᱯᱮ ᱥᱮᱫ ᱫᱚ ᱦᱳᱭᱳᱜ ᱟᱥᱮ ᱵᱟᱝ
ᱟᱞᱮ ᱥᱮᱱ ᱫᱚ ᱦᱟᱸᱜ ᱛᱮᱦᱮᱧ ᱜᱟᱯᱟ ᱫᱚ ᱵᱟᱝ ᱦᱳᱭᱳᱜ ᱠᱟᱱᱟ ᱟᱨᱠᱚ ᱵᱚᱱᱫᱚ ᱠᱟᱫ ᱠᱚᱣᱟ ᱡᱚᱛᱚ ᱟᱞᱮ ᱱᱤᱭᱟᱹ ᱯᱟᱦᱟᱴᱟ ᱠᱚᱨᱮ ᱫᱚᱜ ᱵᱟᱝᱠᱚ ᱠᱚᱨᱟᱣ ᱦᱚᱪᱚ ᱠᱚ ᱠᱟᱱᱟ ᱞᱟᱦᱟ ᱫᱚᱦᱟᱸᱜ ᱦᱳᱭ ᱫᱚ ᱦᱳᱭᱳᱜ ᱠᱟᱱ ᱛᱟᱦᱮᱱ ᱜᱮᱭᱟ ᱦᱟᱸᱜ ᱤᱱᱛᱮ ᱨᱮᱦᱚᱸ ᱚᱱᱮ ᱫᱚᱥᱟᱨ ᱢᱟᱦᱟ ᱦᱤᱞᱳᱜ ᱠᱚᱨᱟᱣᱮᱫ ᱛᱟᱦᱮᱱᱟ ᱚᱱᱟ ᱫᱚᱥᱟᱨ ᱢᱟᱦᱟᱸ ᱦᱤᱞᱳᱼᱟ ᱢᱮᱱᱠᱷᱟᱱ ᱱᱤᱭᱟᱹᱵᱟᱨ ᱫᱚ ᱟᱨᱚ ᱚᱱᱠᱟ ᱜᱮ ᱦᱟᱸᱜ ᱵᱷᱟᱜᱮ ᱧᱚᱜ ᱛᱮᱥ ᱴᱤᱠ ᱠᱟᱛᱷᱟ ᱦᱳᱭ ᱠᱟᱱᱟ ᱡᱮ ᱚᱱᱟ ᱧᱩᱛᱩᱢ ᱛᱮ ᱠᱚᱨᱟᱣ ᱜᱮ ᱵᱟᱝ ᱜᱟᱱᱚᱜᱼᱟ
ᱦᱳᱭ ᱢᱟᱱᱮ ᱩᱱᱠᱤᱱᱟᱜ ᱧᱩᱛᱩᱢ ᱛᱮᱫᱚ ᱡᱮ ᱦᱩᱞ ᱢᱟᱦᱟ ᱞᱮ ᱛᱮᱲᱮᱫ ᱛᱮ ᱚᱱᱠᱟ ᱫᱚ ᱵᱟ ᱟᱵᱩ ᱠᱚᱨᱟᱣ ᱡᱟᱦᱟᱸᱭ ᱠᱚ ᱥᱟᱱᱟᱭᱮᱜ ᱵᱚᱱᱟ ᱮᱴᱟᱜ ᱫᱤᱱ ᱱᱮᱰᱟᱭ ᱯᱮ ᱠᱚᱨᱟᱣ ᱯᱮ ᱩᱸ ᱠᱳᱱᱚ ᱵᱟᱝᱞᱮ ᱢᱮᱱᱟ ᱪᱮᱫ ᱜᱮ ᱦᱮᱸ ᱠᱳᱱᱚ ᱮᱴᱠᱮᱴᱚᱬᱮ ᱠᱚ ᱵᱟᱝ ᱦᱳᱭᱳᱜᱼᱟ ᱟᱫᱚ ᱚᱱᱟ ᱧᱩᱛᱩᱢ ᱠᱟᱛᱮᱜ ᱮ ᱱᱚᱠᱟ ᱥᱩᱨ ᱥᱩᱯᱩᱨ ᱠᱚᱨᱮ ᱦᱚᱸ ᱚᱱᱠᱟ ᱱᱚᱣᱟ ᱦᱩᱭᱮᱱ ᱜᱮᱭᱟ ᱟᱞᱮ ᱞᱟᱦᱟ ᱥᱮᱨᱢᱟ ᱠᱚᱨᱮ ᱟᱫᱚ ᱞᱮ ᱢᱟᱱᱟ ᱵᱟᱲᱟ ᱠᱮᱫ ᱠᱚᱣᱟ ᱟᱫᱚ ᱠᱚ ᱨᱟᱹᱜᱤ ᱵᱟᱲᱟᱭᱮᱱ ᱜᱮ ᱛᱷᱚᱲᱟ ᱢᱮᱱ ᱢᱮᱱ ᱫᱟᱠᱚ ᱦᱮᱸ ᱟᱞᱮ ᱟᱞᱮᱞᱮ ᱢᱟᱱᱟᱣᱫᱟ ᱟᱫᱚ ᱚᱱᱟ ᱱᱟᱜ ᱟᱫᱚ ᱟᱯᱮ ᱫᱚ ᱪᱮᱫᱟᱜ ᱱᱚᱝᱠᱟ ᱡᱚᱞᱚᱱ ᱞᱟᱜᱟᱣ ᱯᱮ ᱠᱟᱱᱟ ᱟᱫᱚ ᱢᱮᱱ ᱫᱟ ᱞᱟᱜᱟᱜ ᱜᱮᱭᱟ ᱱᱩᱠᱤᱱᱟᱜ ᱧᱩ ᱧᱩᱛᱩᱢ ᱛᱮ ᱱᱚᱝᱠᱟ ᱵᱚᱸᱜᱟᱼᱵᱩᱨᱩ ᱫᱚᱛᱚ ᱵᱟᱝ ᱠᱟᱱᱟ ᱱᱚᱝᱠᱟ ᱫᱚ ᱮᱱᱮᱡ ᱥᱮᱨᱮᱧ ᱛᱚ ᱵᱟᱝ ᱠᱟᱱᱟ᱾
ᱦᱩᱸ ᱢᱮᱛᱟᱭ ᱛᱚ ᱡᱟᱦᱟᱸᱭ ᱠᱚ ᱠᱚ ᱚᱱᱠᱟ ᱠᱚ ᱨᱚ ᱨᱚ ᱡᱟᱦᱟᱸᱭ ᱚᱱᱠᱟ ᱠᱚ ᱨᱚᱲᱟ ᱢᱮᱛᱟ ᱠᱚᱯᱮ ᱡᱮ ᱦᱮᱸ ᱟᱯ ᱟᱯᱮᱭᱟᱜ ᱧᱩᱛᱩᱢ ᱵᱟᱹᱭᱥᱟᱹᱣ ᱠᱟᱛᱮ ᱠᱚᱨᱟᱣ ᱯᱮᱥᱮ
ᱦᱳᱭ ᱦᱳᱭ ᱦᱳᱭ ᱦᱮᱸ ᱚᱥᱩᱵᱤᱫᱷᱟ ᱵᱟᱹᱱᱩᱜᱼᱟ ᱦᱮᱸ ᱟᱯᱮᱭᱟᱜ ᱧᱩᱛᱩᱢ ᱛᱮ ᱠᱚᱨᱟᱣ ᱯᱮ ᱫᱚᱢᱮ ᱠᱚᱨᱟᱣ ᱯᱮ ᱫᱚᱢᱮ ᱨᱟᱹᱥᱠᱟᱹᱭ ᱯᱮ ᱟᱞᱮ ᱪᱮ ᱜᱮ ᱵᱟᱞᱮ ᱞᱟᱹᱭᱟ
ᱡᱮᱦᱮᱛᱚ ᱱᱤᱝᱠᱤᱱ ᱫᱚ ᱟᱵᱚ ᱨᱮᱱ ᱱᱟᱦᱟᱜ ᱵᱤᱨ ᱡᱳᱫᱽᱫᱷᱟ ᱞᱟᱹᱲᱦᱟᱹᱭ ᱞᱮᱱᱟ ᱠᱤᱱ ᱟᱵᱚ ᱞᱟᱹᱜᱤᱫ ᱱᱩᱠᱤᱱ ᱫᱚ ᱡᱚᱛᱚ ᱦᱚᱲ ᱞᱟ ᱡᱚᱛᱛᱚ ᱦᱚᱲ ᱨᱮᱱ ᱠᱟᱱ ᱜᱮᱭᱟ ᱠᱚ ᱟᱫᱚ ᱩᱱᱠᱤᱱ ᱩᱱ ᱩᱱᱠᱤᱱᱟᱜ ᱡᱮᱦᱮᱛᱩ ᱢᱟᱭᱟᱝ ᱟᱞᱮ ᱪᱮᱛᱟᱱ ᱦᱚᱸ ᱟᱹᱛᱩᱜ ᱠᱟᱱ ᱜᱮᱭᱟ
ᱦᱳᱭ ᱟᱵᱚ ᱪᱮᱛᱟᱱ ᱨᱮᱫᱚ ᱦᱚᱜ ᱚᱭ ᱟᱹᱛᱩᱜ ᱠᱟᱱ ᱜᱮᱭᱟ ᱩᱱᱠᱤᱱᱟᱜ ᱢᱟᱭᱟᱝ ᱥᱤᱫᱩᱼᱠᱟᱹᱱᱩ ᱟ ᱩᱸ ᱢᱟᱱᱟᱣ ᱦᱚᱸ ᱫᱚᱨᱠᱟᱨ ᱠᱟᱱ ᱜᱮᱭᱟ᱾ ᱟᱫᱚ ᱡᱚᱢᱚᱠ ᱥᱚᱢᱚᱠ ᱜᱮ ᱛᱟᱦᱟᱸᱜ ᱞᱮ ᱢᱟᱱᱟᱣᱮᱜ ᱛᱟᱦᱮᱱᱟ ᱟᱫᱚ ᱟᱞᱮᱥᱮᱫ ᱫᱚ ᱦᱚᱜᱼᱚᱭ ᱵᱟᱹᱠᱤᱱ ᱛᱟᱦᱮᱸ ᱠᱟᱱᱟ ᱩᱱᱠᱤᱱ ᱨᱮᱱ ᱦᱩᱸ ᱚᱱᱟ ᱤᱭᱟᱹ ᱠᱮᱱ ᱦᱟᱥᱟ ᱨᱮ ᱤᱭᱟᱹ ᱨᱮᱫᱚ ᱢᱮᱲᱦᱮᱫ ᱤᱭᱟᱹ ᱨᱮᱱᱞᱮ ᱟᱹᱜᱩ ᱠᱟᱜ ᱠ ᱱᱮᱥ ᱫᱚ ᱡᱩᱛ ᱠᱟᱛᱮ ᱞᱮ ᱟᱹᱜᱩᱣ ᱠᱟᱫ ᱠᱤᱱᱟ
ᱚ ᱚᱸᱰᱮ ᱠᱚ ᱪᱟᱞᱟᱣ ᱞᱮᱱᱟ ᱥᱮ ᱡᱩᱛ ᱠᱟᱛᱮᱫ ᱠᱚᱜᱮ ᱠᱩ ᱟᱹᱜᱩᱣᱟᱜ ᱟ. ᱜᱩᱣᱟᱜᱟᱹ ᱠᱤᱱᱟ ᱚᱸᱰᱮ
ᱵᱟᱝ ᱚᱱᱠᱟ ᱤᱭᱟᱹ ᱢᱮᱱ ᱫᱚ ᱦᱚ ᱦᱳᱭ ᱞᱮᱱᱟ ᱵᱟᱝ ᱱᱚᱸᱰᱮ ᱡᱩᱛ ᱫᱚ ᱟᱫᱚ ᱱᱤᱡᱮ ᱡᱩᱛ ᱛᱮᱫᱚ ᱟᱠᱚ ᱡᱩᱛ ᱤᱛ ᱚᱱᱠᱟᱱ ᱠᱚᱫᱚ ᱵᱟᱹᱱᱩᱜ ᱠᱚᱛᱟ ᱵᱚᱱᱟ ᱛᱚ ᱥᱩᱨ ᱥᱩᱯᱩᱨ ᱠᱚᱨᱮ ᱫᱚ ᱟᱫᱚ ᱚᱱᱠᱟᱱ ᱡᱳᱜᱟᱡᱳᱜᱽ ᱦᱚᱸ ᱵᱟᱝ ᱦᱩᱭ ᱟᱠᱟᱱᱟ ᱢᱤᱫ ᱦᱚᱲ ᱥᱟᱛᱮ ᱚᱱᱠᱟ ᱦᱩᱭ ᱮᱱᱟ ᱟᱫᱚ ᱦᱮᱸ ᱯᱩᱭᱥᱟᱭ ᱦᱟᱛᱟᱣ ᱧᱚᱜ ᱠᱮᱫᱟ ᱰᱷᱮᱨ ᱧᱚᱜ ᱜᱮ
ᱪᱮᱫ ᱞᱮᱠᱟ ᱪᱮᱫ ᱞᱮᱠᱟ ᱠᱚ ᱦᱟᱛᱟᱣᱫᱟ
ᱦᱮᱸ ᱦᱮᱸ ᱥᱤᱢᱮᱱᱴ ᱥᱤᱢᱮᱱᱴ ᱢᱮᱱᱟᱜᱼᱟ ᱥᱟᱶᱛᱮ ᱤᱭᱟᱹ ᱠᱚᱦᱚᱸ ᱢᱮᱱᱟᱜᱼᱟ ᱵᱷᱤᱛᱤᱨ ᱠᱚᱨᱮ ᱥᱩᱫᱷᱩ ᱥᱤᱢᱮᱱᱴ ᱫᱚ ᱵᱟᱝ ᱥᱚᱠᱛᱚ ᱥᱤᱫᱷᱩ ᱥᱩᱫᱷᱩ ᱥᱤᱴᱮᱴ ᱫᱚ ᱵᱟᱝ ᱥᱚᱠᱚᱛ ᱵᱚᱰᱟᱨ ᱞᱟᱹᱜᱤᱫ ᱟᱨ ᱪᱮᱫ ᱠᱚ ᱠᱚ ᱞᱟᱜᱟᱣ ᱟᱠᱟᱫᱟ ᱟᱨᱠᱤ ᱯᱩᱭᱥᱟᱭ ᱦᱟᱛᱟᱣ ᱠᱮᱫ ᱜᱮᱭᱟ᱾ ᱵᱟᱨ ᱵᱟᱨ ᱞᱟᱠᱷ ᱴᱟᱠᱟ ᱜᱟᱱᱮ ᱦᱟᱛᱟᱣ ᱠᱮᱜᱭᱟᱭ
ᱚᱱᱟ ᱵᱟᱱᱟᱨ ᱢᱩᱨᱛᱤ ᱠᱚ ᱟᱨᱚ ᱥᱟᱯᱟᱵ ᱠᱚ ᱛᱟᱦᱮᱸ ᱠᱟᱱᱟ
ᱦᱳᱭ ᱦᱳᱭ ᱦᱳᱭ ᱦᱳᱭ ᱟᱫᱚ ᱢᱮᱱ ᱦᱩᱭᱩᱜ ᱠᱟᱱᱟ ᱟᱥᱛᱮ ᱟᱥᱛᱮ ᱱᱚᱸᱰᱮ ᱰᱤᱰᱟᱹ ᱵᱚᱱ ᱵᱟᱹᱲᱛᱤᱭᱟ ᱟᱨ ᱵᱟᱹᱠᱤ ᱟᱨᱚ ᱡᱟᱦᱟᱸᱭ ᱠᱚ ᱢᱮᱱᱟᱜ ᱠᱚᱛᱟ ᱵᱚᱱᱟ ᱪᱟᱸ ᱵᱷᱳᱭᱨᱳ ᱯᱷᱩᱞᱳ ᱡᱟᱱᱚ ᱱᱩᱠᱩ ᱠᱚᱦᱚᱸ ᱵᱚᱱ ᱟᱹᱜᱩ ᱵᱟᱲᱟ ᱠᱚᱣᱟ ᱟᱥᱛᱮ ᱟᱥᱛᱮ ᱯᱮᱨᱮᱡᱟᱵᱚᱱ ᱱᱤᱦᱟᱸ ᱛᱟᱱᱟᱜ ᱦ ᱦᱮᱸ
ᱱᱟᱠᱚ
ᱡᱟᱦᱟᱸ ᱛᱤᱱᱟᱹᱜ ᱥᱟᱱᱛᱟᱲ ᱨᱮᱱ ᱵᱤᱨᱫᱟᱹᱞᱤ ᱠᱚᱠᱚ ᱛᱟᱦᱮᱸ ᱠᱟᱱᱟ ᱩᱱᱠᱩ ᱦᱚᱸᱵᱚᱱᱩ ᱟᱹᱜᱩ ᱦᱩᱭᱠᱩᱜ ᱛᱟᱵᱚᱱᱟ
ᱦᱸᱸ ᱩᱱᱠᱩ ᱫᱚ ᱦᱟᱸᱜ ᱪᱮᱫᱞᱮᱠᱟ ᱩᱱᱠᱩ ᱵᱮᱱᱟᱣ ᱩᱱᱠᱩ ᱵᱮᱱᱟᱣ ᱠᱚ ᱛᱟᱦᱮᱱ ᱠᱷᱟᱱ ᱫᱚ ᱢᱮᱫ ᱥᱟᱢᱟᱝ ᱨᱮᱢ ᱧᱮᱞ ᱠᱚᱣᱟ ᱠᱟᱱᱫᱚᱜ ᱟᱨ ᱩᱱᱠᱤᱱᱟᱜ ᱡᱟᱦᱟᱸ ᱫᱤᱞ ᱫᱟᱲᱮ ᱥᱮ ᱩᱱᱠᱤᱱᱟᱜ ᱡᱟᱦᱟᱸ ᱞᱟᱹᱲᱦᱟᱹᱭ ᱨᱮ ᱠᱟᱛᱷᱟᱛ ᱥᱮ ᱢᱚᱱᱮᱨᱮ ᱩᱭᱦᱟᱹᱨ ᱛᱟᱦᱮᱱᱟ ᱥᱮ ᱡᱚᱠᱷᱚᱱ ᱜᱮᱢ ᱧᱮᱞᱧᱟᱢᱟ ᱛᱚᱠᱷᱚᱱ ᱜᱮ ᱚᱱᱟᱢ ᱫᱤᱥᱳᱭᱟ
ᱦᱮᱸ ᱟᱨ ᱟᱹᱜᱩ ᱦᱮᱸ ᱟᱹᱜᱩ ᱦᱚᱸ ᱫᱚᱨᱠᱟᱨ ᱚᱱᱠᱟ ᱟᱵᱚᱨᱮᱱ ᱫᱚ ᱚᱱᱠᱟ ᱫᱚ ᱟᱵᱚᱣᱟᱜ ᱴᱚᱴᱷᱟ ᱠᱚᱨᱮ ᱦᱚᱸ ᱚᱱᱠᱟ ᱵᱟᱝᱠᱚ ᱳ ᱛᱮᱦᱮᱧ ᱛᱟᱵᱚᱱ ᱟᱫ ᱚᱱᱠᱟᱱ ᱵᱚᱸᱜᱟ ᱵᱩᱨᱩ ᱫᱚ ᱵᱟ. ᱱᱩᱜ ᱠᱚᱛᱟ ᱵᱚᱱᱟ ᱥᱮ ᱫᱷᱤᱨᱤ ᱵᱚᱸᱜᱟ ᱜᱮ ᱫᱚᱢᱮ ᱠᱚ ᱢᱮᱱᱟ ᱠᱚᱵᱚᱱᱟ ᱟᱫ ᱦᱚᱸᱼᱚᱭ ᱡᱟᱦᱟᱸ ᱟᱵᱚ ᱦᱚᱸᱜᱼᱚᱭ ᱡᱮ ᱛᱮᱦᱤᱧ ᱟᱵᱚ ᱡᱟᱦᱟᱸ ᱵᱚᱱ ᱧᱟᱢ ᱟᱠᱟᱫᱟ ᱫᱟᱬᱟ ᱵᱟᱲᱟᱭ ᱠᱟᱱᱟ ᱵᱚᱱ ᱪᱚᱝ ᱢᱤᱫᱫᱷᱣ ᱢᱤᱫᱴᱷᱮᱡ ᱵᱚᱱ ᱛᱟᱦᱮᱸ ᱫᱟᱲᱮᱭᱟᱜ ᱠᱟᱱᱟ ᱚᱱᱟ ᱞᱟᱹᱜᱤᱫ ᱟᱭᱢᱟ ᱠᱚᱠᱚ ᱞᱟᱹᱲᱦᱟᱹᱭ ᱟᱠᱟᱫ ᱛᱟᱵᱚᱱᱟ ᱟᱫᱚ ᱩᱱᱠᱩ ᱠᱚ ᱫᱤᱥᱟᱹ ᱠᱟᱛᱮ ᱩᱱᱠᱩᱣᱟ ᱩᱱᱠᱩᱣᱟᱜ ᱡᱟᱦᱟᱸ ᱵᱚᱸᱜᱟ ᱟᱠᱟᱱ ᱛᱤᱧ ᱵᱚᱸᱜᱟ ᱟᱠᱟᱱ ᱠᱚ ᱵᱚᱸᱜᱟ ᱛᱟᱞᱟ ᱟᱠᱟᱱ ᱠᱚ ᱫᱤᱱ ᱚᱱᱟ ᱠᱚ ᱫᱤᱥᱟᱹ ᱩᱱᱠᱩ ᱞᱟᱹᱭ ᱛ ᱵᱚᱸᱜᱟ ᱵᱩᱨᱩ ᱫᱚ ᱵᱟᱞᱮ ᱜᱮᱭᱟ ᱢᱤᱫ ᱫᱤᱱ ᱫᱚ ᱦᱸ
ᱱᱟᱣᱟᱜ ᱠᱟᱱ ᱜᱮᱫᱚ ᱟᱞᱮ ᱱᱤᱭᱟᱹ ᱠᱚᱨᱮ ᱦᱚ ᱟᱛᱳ ᱠᱚᱨᱮ ᱫᱚ ᱚᱱᱠᱟᱱᱟᱜ ᱢᱩᱨᱛᱤ ᱵᱟᱹᱱᱩᱜ ᱟᱠᱟᱫᱟ ᱵᱟᱝᱠᱚ ᱠᱨᱟᱣ ᱟᱠᱟᱫᱟ ᱢᱮᱱᱟᱜ ᱜᱮᱭᱟ ᱛᱷᱚᱲᱟ ᱥᱟᱺᱜᱤᱧ ᱧᱚᱜ ᱜᱮ ᱢᱮᱱᱟᱜ ᱟᱠᱟᱫᱟ᱾ ᱟᱫᱚ ᱦᱟᱸᱜ ᱟᱫᱚ ᱟᱯᱮ ᱚᱱᱟ ᱠᱚᱨᱮ ᱫᱚ ᱦᱟᱸᱜ ᱪᱮᱫᱞᱮᱠᱟ ᱜᱚᱴᱟ ᱟᱹᱛᱩ ᱜᱮ ᱢᱮᱱᱟᱜᱼᱟ ᱥᱮ ᱵᱟᱡᱟᱨ ᱠᱚᱨᱮ ᱦᱚᱸᱠᱚ ᱵᱮᱱᱟᱣᱟᱜ
ᱵᱟᱝ ᱵᱟᱝ ᱵᱟᱝ ᱵᱟᱡᱟᱨ ᱠᱚᱨᱮ ᱫᱚ ᱵᱟᱝ ᱢᱤᱫᱴᱷᱮᱱ ᱢᱮᱱᱟᱜᱼᱟ ᱵᱟᱡᱟᱨ ᱛᱟᱞᱟᱨᱮ ᱟᱫᱚ ᱚᱱᱟ ᱜᱮᱞᱮ ᱞᱟᱹᱭᱮᱫ ᱛᱟᱦᱮᱱᱟ ᱡᱮ ᱦᱚᱨ ᱫᱷᱟᱨᱮ ᱨᱮᱫᱚ ᱵᱟᱝ ᱡᱮ ᱦᱚᱨ ᱫᱷᱟᱨᱮ ᱨᱮᱫᱚ ᱱᱩᱠᱤᱱ ᱵᱚᱸᱜᱟ ᱵᱩᱨᱩ ᱱᱩᱠᱩ ᱫᱚ ᱟᱞᱳ ᱯᱮ ᱫᱚᱦᱚᱜᱚᱠᱤᱱᱟ ᱡᱟᱦᱟᱸᱨᱮᱠᱚ
ᱦᱚᱲ ᱫᱷᱟᱨᱮ ᱨᱮᱫᱚ ᱛᱟᱦᱚᱞᱮ ᱫᱚᱦᱚ ᱠᱟᱛᱮᱫ ᱚᱸᱰᱮᱚ ᱩᱱᱠᱤᱱ ᱡᱚᱛᱚᱱ ᱞᱟᱹᱜᱤᱫ ᱦᱚᱸᱛᱚ ᱦᱚᱲ ᱞᱟᱜᱟᱜᱼᱟ ᱩᱱᱠᱤᱱ ᱧᱮᱞ ᱞᱮᱜᱮ ᱦᱚᱛᱚ ᱵᱮᱱᱟᱣ ᱟᱠᱟᱫ ᱠᱤᱱᱟᱢ ᱚᱱᱠᱟ ᱦᱚᱛᱚ
ᱦᱮᱸ ᱟᱨ ᱦᱮᱸ ᱟᱨ ᱦᱚᱨ ᱫᱷᱟᱨᱮ ᱨᱮ ᱚᱱ ᱚᱱᱠᱟ ᱢᱚᱡᱽᱛᱮ ᱡᱩᱫᱤ ᱵᱟᱹᱠᱤᱱ ᱛᱟᱦᱮᱱᱟ ᱮᱴᱟᱜ ᱢᱮᱫ ᱛᱮ ᱛᱮ ᱤᱭᱟᱹ ᱠᱚ ᱫᱚᱢᱮ ᱫᱤᱱ ᱟᱭᱢᱟ ᱫᱤᱱ ᱦᱩᱭ ᱞᱮᱱ ᱠᱷᱟᱱ ᱛᱷᱤᱭᱟ. ᱦᱚᱠᱤ ᱛᱷᱤᱭᱟᱭᱟ ᱨᱟᱹᱯᱩᱫ ᱦᱚᱸ ᱠᱤᱱ ᱨᱟᱹᱯᱩᱫᱟ ᱨᱟᱹᱯᱩᱫᱚᱜᱼᱟ ᱟᱫᱚ ᱮᱴᱟᱜ ᱨᱚᱠᱚᱢ ᱧᱮᱞᱚᱜᱼᱟ ᱟᱫᱚ ᱢᱮᱱ ᱫᱚ ᱵᱟᱝ ᱱᱚᱰᱮ ᱡᱩᱫᱤ ᱯᱮ ᱫᱚᱦᱚᱭ ᱠᱷᱟᱱ ᱡᱚᱛ ᱦᱚᱲ ᱞᱟᱹᱜᱤᱫ ᱢᱤᱫ ᱦᱚᱲ ᱵᱟᱨ ᱦᱚᱲ ᱫᱚᱨᱠᱟᱨ ᱥᱩᱨ ᱥᱩᱯᱩᱨ ᱟᱫᱚ ᱚᱸᱰᱮ ᱫᱚ ᱥᱼᱼ ᱥᱟᱱᱛᱟᱲ ᱟᱛᱳ ᱫᱚ ᱵᱟᱝ ᱛᱟᱦᱮᱸ ᱠᱟᱱᱟ ᱟᱹᱰᱤ ᱥᱟᱺᱜᱤᱧ ᱨᱮ ᱥᱟᱱᱛᱟᱲ ᱟᱛᱳ ᱛᱟᱦᱮᱸ ᱠᱟᱱᱟ ᱚᱸᱰᱮ ᱚᱱᱠᱟ ᱢᱤᱫᱴᱮᱱ ᱢᱚᱰᱮᱞ ᱞᱮᱠᱟ ᱛᱟᱦᱮᱸ ᱠᱟᱱᱟ᱾ ᱦᱮᱸ ᱢᱚᱲ ᱞᱟᱹᱜᱤᱫ ᱛᱟᱦᱮᱸᱠᱟᱱᱟ ᱚᱱᱠᱟ ᱢᱤᱫ ᱫᱷᱟᱣ ᱜᱮ ᱚᱱᱠᱟ ᱦᱩᱸ ᱚᱱᱟ ᱡᱟᱦᱟᱸ ᱟᱜᱥᱟᱨ ᱛᱟᱦᱮᱸ ᱠᱟᱱᱟ ᱟᱜᱥᱟᱨ ᱜᱮ ᱤᱭᱟᱹ ᱞᱮᱱᱟ ᱨᱟᱹᱯᱩᱫ ᱞᱮᱱ ᱛᱟᱭᱟ ᱟᱫᱚ ᱟᱭ ᱱᱚᱝᱠᱟ ᱛᱟᱦᱮᱸ ᱠᱟᱱᱟ ᱟᱫᱚ ᱚᱱᱟᱜᱮ ᱱᱚᱝᱠᱟ ᱱᱮᱛᱟᱨ ᱫᱚ ᱱᱝᱠᱟ ᱥᱳᱥᱟᱞ ᱢᱤᱰᱤᱭᱟ ᱛ ᱦᱩᱭ ᱠᱟᱱᱟ ᱥᱮ ᱚᱱᱟ ᱢᱟᱫᱽᱫᱷᱚᱢ ᱛᱮ ᱚᱠᱚ ᱪᱷᱚᱵᱤ ᱠᱟᱛᱮ ᱠᱚ ᱟᱲᱟᱜ ᱠᱮᱫᱟ ᱟᱞᱮ ᱜᱮᱞᱮ ᱪᱟᱞᱟᱣ ᱵᱟᱲᱟ ᱞᱮᱱᱟ ᱞᱟᱹᱭ ᱵᱟᱲᱟᱳ ᱠᱚᱣᱟ ᱞᱮᱭᱟ ᱡᱮ ᱱᱚᱝᱠᱟ ᱱᱚᱝᱠᱟ ᱫᱚ ᱵᱟᱝ ᱱᱤᱛᱚ ᱵᱟᱹᱲᱤᱡ ᱧᱚᱜ ᱧᱮᱞᱚᱜ ᱠᱟᱱᱟ
ᱦᱩᱸ ᱦᱩᱸ
ᱦᱳᱭᱛᱳ ᱱᱚᱰᱮ ᱱᱚᱰᱮ ᱠᱷᱚᱡ ᱮᱴᱟᱜ ᱥᱮᱫ ᱵᱟᱜᱟᱣᱠᱤᱱ ᱯᱮ ᱫᱟᱱᱟᱝ ᱧᱚᱜ ᱨᱮ ᱵᱟᱠᱷᱟᱡ ᱱᱚᱰᱮ ᱜᱮ ᱢᱚᱸᱡᱽ ᱠᱟᱛᱮᱜ ᱫᱚᱦᱚ ᱠᱤᱱ ᱯᱮ
ᱦᱸ ᱟᱫᱚ ᱚᱱᱟ ᱫᱚ ᱡᱟᱦᱟᱸ ᱠᱚᱨᱟᱣ ᱞᱮᱫᱟ ᱵᱟᱡᱟᱨ ᱨᱮ ᱦᱟᱜ ᱚᱱᱟ ᱢᱩᱨᱛᱤ ᱠᱚ ᱵᱮᱱᱟᱣ ᱞᱮᱫᱟ ᱩᱱᱠᱤᱱᱟᱜ ᱫᱚ ᱚᱱᱟ ᱫᱚ ᱦᱟᱸᱜ ᱟᱹᱛᱩ ᱠᱷᱚᱱ ᱠᱚᱨᱟᱣ ᱞᱮᱫᱟ ᱥᱮ ᱮᱴᱟᱜ ᱤᱭᱟᱹ ᱠᱚ ᱠᱚᱨᱟᱣ ᱞᱮᱫᱟ ᱥᱮ ᱮᱴᱟᱜ
ᱵᱟᱝ ᱵᱟᱝ ᱚᱸᱰᱮ ᱡᱟᱦᱟᱸ ᱠᱚ ᱠᱚᱨᱟᱣᱫᱟ ᱟᱹᱛᱩ ᱠᱷᱚᱱ ᱫᱚ ᱵᱟᱝ ᱱᱚᱜ-ᱚᱭ ᱟᱵᱚ ᱮᱢᱮᱞᱮ ᱠᱚ ᱢᱮᱱᱟᱜ ᱠᱚ ᱛᱟᱵᱚᱱᱟ
ᱦᱩᱸ ᱦᱩ ᱦᱩᱸ
ᱟᱫᱚ ᱩᱱᱠᱩ ᱠᱚᱦᱚᱸ ᱚᱱᱠᱟ ᱯᱚᱭᱥᱟ ᱠᱚ ᱧᱟᱢ ᱵᱟᱲᱟᱭ ᱜᱮᱭᱟ ᱥᱮ ᱟᱵᱚᱣᱟᱜ ᱱᱚᱝᱠᱟ ᱟᱵᱚᱣᱟᱜ ᱠᱟᱹᱢᱤ ᱜᱮ ᱠᱷᱚᱨᱟᱣ ᱞᱟᱹᱜᱤᱫ ᱥᱮ ᱟᱵᱚᱣᱟᱜ ᱥᱩᱥᱟᱹᱨᱟ ᱞᱟᱹᱜᱤᱫ ᱠᱚ ᱧᱟᱢ ᱜᱮᱭᱟ ᱟᱫᱚ ᱚᱱᱟ ᱦᱚᱛᱮᱡ ᱛᱮ ᱚᱸᱰᱮ ᱫᱚᱠᱚ ᱠᱚᱨᱟᱳ ᱞᱮ-ᱟ ᱟᱫᱚ ᱚᱱᱟᱛᱮ ᱚᱸᱰᱮ ᱫᱚ ᱧᱮᱞ ᱧᱚᱝ ᱨᱮᱫᱚ ᱵᱟᱠᱚ ᱛᱟᱦᱮᱸᱠᱟᱱᱟ ᱱᱚᱭ ᱡᱮ ᱦᱩᱞ ᱢᱟᱦᱟ ᱦᱤᱞᱳᱜ ᱜᱮᱠᱚ ᱢᱟᱱᱟᱣ ᱵᱟᱲᱟ ᱠᱷᱟ ᱯᱩᱡᱟᱹ ᱵᱟᱲᱟ ᱠᱮᱫ ᱜᱮ ᱨᱩ ᱵᱟᱲᱟ ᱠᱮᱫ ᱜᱮᱠᱚ ᱛᱟᱨᱯᱚᱨᱮ ᱫᱚ ᱟᱫᱚ ᱵᱟᱠᱚ ᱧᱮᱞ ᱵᱟᱲᱟᱭᱟ ᱛᱮᱱ
ᱟᱫᱚ ᱩᱱᱠᱩ ᱫᱚ ᱦᱟᱸᱜ ᱮᱴᱟᱜ ᱡᱮᱛ ᱨᱮᱱ ᱦᱚᱲ ᱠᱚᱫᱚ ᱡᱟᱦᱟᱸᱭ ᱢᱮᱱᱟᱜ ᱠᱚᱣᱟ ᱯᱟᱴᱤ ᱯᱚᱞᱤᱴᱤᱠᱥ ᱠᱚ ᱩᱱᱠᱩ ᱫᱚ ᱦᱟ ᱛᱚ ᱟᱠᱚᱣᱟᱜ ᱯᱷᱟᱭᱫᱟ ᱠᱚ ᱧᱮᱚᱜ ᱡᱮ ᱚᱸᱰᱮ ᱠᱚᱨ ᱞᱮᱠᱷᱟᱱ ᱠᱟᱤᱫᱟᱯᱮ ᱧᱮᱞ ᱫᱚ ᱟᱠᱚᱣᱟᱜ ᱯᱨᱚᱪᱟᱨ ᱦᱚᱸ ᱦᱩᱭᱩᱜ-ᱟ ᱥᱟᱶᱛᱮ ᱥᱟᱜᱤᱸᱧ ᱦᱚᱲ ᱠᱚ ᱡᱟᱣᱨᱟᱜ-ᱟ ᱚᱱᱟ ᱤᱭᱟ ᱛᱮ ᱡᱟᱹᱥᱛᱤ ᱞᱮ ᱠᱟᱭᱛᱮ ᱩᱱᱠᱩ ᱫᱚ ᱵᱟᱡᱟᱨ ᱛᱟᱞᱟ ᱠᱚᱨᱮ ᱠᱚ ᱨ ᱨᱮᱱᱟᱜ ᱠᱚ ᱪᱮᱥᱴᱟᱭᱟ
ᱟᱠᱚᱣᱟᱜ ᱢᱤᱫ ᱢᱤᱫ ᱫᱤᱱ ᱞᱟᱹᱜᱤᱫ ᱯᱷᱟᱭᱫᱟ ᱦᱤᱥᱟᱹᱵ ᱛᱮ ᱩᱱᱠᱩ ᱚᱸᱰᱮ ᱠᱚ ᱵᱟᱹᱭᱥᱟᱹᱫ ᱠᱚᱣᱟ ᱵᱟᱨᱟᱹᱴᱤ ᱵᱟᱫᱽ ᱵᱟᱠᱤ ᱯᱚᱨᱮᱨ ᱤᱱᱟᱜ ᱩᱱᱠᱩ ᱧᱮᱞ ᱧᱮᱞ ᱞᱟᱹᱜᱤᱫ ᱦᱚᱲ ᱫᱚᱦᱟᱸᱜ ᱵᱟᱝᱠᱚ ᱫᱚᱦᱚᱭᱮᱫ ᱠᱚᱣᱟ ᱩᱱᱠᱩ ᱫᱚ ᱚᱸᱰᱮ ᱜᱮ ᱢᱮᱱᱟᱜ ᱠᱟ ᱛᱟᱦᱮᱱᱟᱠᱚ ᱟᱣᱲᱤ ᱜᱮ
ᱦᱮᱸ
ᱟᱫᱚ ᱱᱚᱜ-ᱚ ᱱᱟ ᱦᱟᱸᱜ ᱟᱯᱮ ᱚᱱ ᱛᱮ ᱫᱚᱠᱚ ᱠᱚᱨᱟᱣᱫᱟ ᱵᱟᱡᱟᱨ ᱠᱚᱨᱮ ᱫᱚ
ᱦᱮᱸ ᱟᱫᱚ ᱚᱱᱟᱛᱮ ᱚᱱᱠᱟ ᱫᱚ ᱚᱱᱛᱮ ᱫᱚ ᱠᱚᱨᱟᱣ ᱵᱟᱝ ᱦᱩᱭᱩᱜ-ᱟ ᱟᱫᱚ ᱟᱛᱩ ᱠᱚᱨᱮ ᱠᱟᱱᱟ ᱚᱸᱰᱮ ᱟᱫᱚ ᱥᱩᱨ ᱨᱮ ᱥᱟᱱᱛᱟᱲᱤ ᱤᱥᱠᱩᱞ ᱢᱮᱱᱟᱜ ᱛᱟᱞᱮᱭᱟ ᱚᱱᱟ ᱦᱚᱛᱮᱜ ᱛᱮ ᱵᱟᱹᱵᱩ ᱢᱟᱹᱭ ᱛᱟᱠᱚ ᱡᱟᱦᱟᱱᱟᱜ ᱜᱮ ᱦᱩᱭᱩᱜ ᱨᱮᱦᱚᱸ ᱡᱟᱦᱟᱱᱟᱜ ᱜᱮ ᱦᱩᱭᱩᱜ-ᱟ ᱟᱵᱚᱣᱟᱜ ᱵᱚᱸᱜᱟ ᱵᱩᱨᱩ ᱫᱷᱩᱯ ᱠᱚᱫᱚ ᱠᱚ ᱡᱮᱨᱫ ᱵᱟᱲᱟᱭ ᱛᱟᱦᱮᱱ ᱜᱮᱭᱟ ᱟᱫᱚ ᱢᱮᱛᱟ ᱠᱚᱜ ᱜᱮᱭᱟᱞᱮ ᱡᱩᱫᱤ ᱪᱟᱬᱮ ᱧᱚᱜ ᱞᱚᱜᱚᱱ ᱧᱚᱜ ᱯᱮ ᱦᱤᱡᱩᱜ-ᱟ ᱡᱮᱨᱮᱫ ᱯᱮ ᱵᱚᱸᱜᱟ ᱵᱩᱨᱩ ᱡᱟᱦᱟᱸᱭ ᱠᱚ ᱱᱚᱰᱮ ᱠᱚ ᱢᱟᱪᱮᱫ ᱠᱚ ᱢᱮᱱᱟᱜ ᱠᱚᱣᱟ ᱩᱱᱠᱩ ᱠᱚᱦᱞᱮ ᱮᱸ ᱠᱚᱣᱟ ᱵᱚᱸᱜᱟ ᱵᱩᱨᱩ ᱥᱮ ᱟᱵᱚ ᱨᱮᱱ ᱢᱟᱹᱭ ᱵᱟᱵᱩ ᱛᱟᱠᱚ ᱚᱱᱠᱟ ᱦᱩᱫᱤᱥ ᱟᱠᱚᱯᱮ ᱱᱩᱠᱤᱱ ᱫᱚ ᱟᱵᱚᱨᱮᱱ ᱟᱨᱠᱤ ᱡᱮᱭᱮᱫ ᱵᱚᱸᱜᱟ